ᱦᱮᱸ ᱨᱚᱲ ᱟᱡᱚᱸᱢᱚᱜ ᱠᱟᱱᱟ ᱤᱧᱟᱸᱜ?
ᱦᱳᱭ ᱛᱳ ᱤᱧᱟᱜ ᱟᱸᱡᱚᱢᱚᱜ ᱠᱟᱱᱟ?
ᱦᱩᱸ ᱦᱩᱸ ᱟᱹᱰᱤ ᱱᱟᱯᱟᱭ ᱟᱸᱡᱚᱢᱚᱜ ᱠᱟᱱ ᱛᱟᱢᱟ᱾
ᱦᱳᱭ ᱛᱚ ᱞᱟᱹᱭ
ᱟᱨ ᱵᱟᱨᱦᱮ ᱠᱷᱚᱱᱟᱜ ᱡᱟᱦᱟᱸᱱᱟᱜ ᱥᱟᱰᱮ ᱠᱚ ᱵᱟᱝ ᱪᱟᱞᱟᱜ ᱠᱟᱱᱟ ᱛᱚ?
ᱵᱟᱝ ᱵᱟᱝ ᱩᱱᱟᱹᱜ ᱫᱚ ᱵᱟᱝ ᱟᱸᱡᱚᱢᱚᱜ ᱠᱟᱱᱟ ᱪᱮᱫ ᱜᱮ᱾
ᱟᱪᱪᱷᱟ ᱟᱪᱪᱷᱟ ᱟᱨ ᱱᱚᱜ-ᱚᱭ ᱡᱟᱦᱟᱸ ᱞᱟᱝ ᱜᱟᱞᱢᱟᱨᱟᱣ ᱛᱟᱦᱮᱸ ᱞᱟᱹᱭ ᱫᱟᱢ ᱱᱚᱝᱠᱟ ᱢᱮᱞᱟ ᱠᱚ ᱧᱮᱞ ᱦᱚᱸ ᱚᱱᱠᱟ ᱞᱚᱥᱚᱫᱚᱜ ᱜᱮᱭᱟ ᱾ ᱟᱨ ᱚᱱᱠᱟ ᱞᱚᱦᱚᱫ ᱞᱮᱱᱠᱷᱟᱱ ᱪᱮᱫ ᱠᱚ ᱦᱩᱭ ᱫᱟᱲᱮᱭᱟᱜᱼᱟ ᱡᱩᱫᱤᱚᱱ ᱫᱟᱜᱨᱮᱢ ᱞᱚᱦᱚᱫᱚᱜᱼᱟ᱾
ᱦᱮᱸ᱾ ᱫᱟᱜ ᱨᱮ ᱞᱚᱦᱚᱫ ᱞᱮᱠᱷᱟᱱ ᱫᱚ ᱚᱱᱟ ᱦᱚᱛᱮᱜ ᱛᱮᱜᱮ ᱛᱚ ᱱᱮᱛᱟᱨ ᱡᱟᱹᱯᱩᱫ ᱫᱤᱱ ᱫᱚ ᱠᱟᱹᱴᱤᱡ ᱟᱹᱰᱤ ᱦᱮᱸ ᱤᱭᱟᱹᱛᱮ ᱢᱚᱸᱡᱽ ᱠᱷᱚᱡ ᱛᱟᱦᱮᱸ ᱦᱩᱭᱩᱜ-ᱟ ᱦᱮᱸ ᱥᱮ ᱟᱫᱚ ᱡᱟᱹᱯᱩᱫ ᱫᱤᱱ ᱫᱚ ᱡᱩᱫᱤ ᱫᱟᱜ ᱨᱮᱢ ᱞᱚᱦᱚᱫᱚᱜᱼᱟ ᱦᱮᱸ ᱥᱮ᱾ ᱵᱟᱝ ᱮᱢᱱᱤ ᱦᱚᱲᱢᱚ ᱠᱚ ᱞᱚᱦᱚᱫᱚᱜ ᱢᱟᱛᱚ ᱵᱟᱝ ᱪᱤᱠᱟᱹᱜᱼᱟ ᱟᱨ ᱵᱚᱦᱚᱜ ᱡᱩᱫᱤᱢ ᱞᱚᱦᱚᱫ ᱛᱟᱢᱟ ᱦᱮᱸ ᱥᱮ ᱫᱤᱱᱟᱹᱢ ᱦᱤᱞᱳᱜ ᱜᱮ ᱡᱩᱫᱤ ᱚᱱᱟ ᱦᱳ ᱦᱳᱲᱳ ᱨᱚᱦᱚᱭ ᱠᱚ ᱪᱟᱞᱟᱣ ᱦᱳᱭᱳᱜ ᱠᱟᱱᱟ ᱢᱟᱴᱷ ᱠᱟᱹᱢᱤ ᱦᱮᱸᱥᱮ, ᱟᱨ ᱡᱩᱫᱤ ᱦᱮᱸ ᱫᱤᱱᱟᱹᱢ ᱦᱤᱞᱳᱜ ᱜᱮᱢ ᱞᱚᱦᱚᱫᱟ ᱛᱟᱦᱚᱞᱮ ᱫᱚ ᱢᱟᱫᱟ ᱠᱷᱳᱜ ᱦᱮᱸ ᱥᱮ ᱚᱱᱟ ᱠᱚᱫᱚ ᱦᱩᱭᱩᱜ ᱜᱮᱭᱟ ᱟᱨ ᱛᱟᱦᱚᱞᱮ ᱦᱮᱸ ᱚᱱᱟ ᱢᱟᱸᱫᱟ ᱠᱷᱳ ᱦᱩᱭ ᱞᱮᱠᱷᱟᱱ ᱟᱫᱚ ᱟ ᱟᱫᱚ ᱟᱢᱫᱚ ᱤᱭᱟᱹᱛ ᱦᱚᱲᱢᱚ ᱛᱤ ᱡᱟᱸᱜᱟ ᱦᱮᱸ ᱥᱮ ᱦᱟᱥᱩᱼᱟ ᱥᱮ ᱛᱚᱠᱷᱚᱱ ᱢᱟᱫᱟ ᱩᱛᱩᱢ ᱛᱮ ᱟᱫᱚ ᱚᱱᱟᱜᱮ ᱟᱫᱚ ᱨᱟᱱ ᱠᱚ ᱡᱚᱢ ᱵᱟᱲᱟᱭ ᱦᱳᱭᱳᱜᱼᱟ ᱛᱟᱦᱞᱮ ᱚᱱᱟ ᱢᱟᱫᱟ ᱦᱟᱹᱥᱩ ᱨᱩᱣᱟᱹ ᱦᱟᱹᱥᱩ ᱨᱮᱱᱟᱜ ᱤᱭᱟᱹ ᱨᱟᱱ ᱠᱚ ᱟᱢᱮᱢ ᱵᱟᱲᱟᱭ ᱜᱤᱭ ᱪᱤᱜ ᱞᱮᱠᱟ?
ᱵᱟᱝ ᱚᱱᱟ ᱫᱚ ᱵᱟᱹᱧ ᱵᱟᱲᱟᱭᱟ ᱢᱮᱱᱠᱷᱟᱱ
ᱪᱮᱫᱟ ᱫᱟᱜᱛᱮᱢ ᱞᱚᱦᱚᱫ ᱞᱮᱱ ᱠᱷᱟᱡ ᱥᱮ ᱡᱟᱹᱯᱩᱫ ᱫᱤᱱ ᱛᱚ ᱟᱨ ᱚᱱᱠᱟ ᱢᱟᱫᱟ ᱨᱩᱣᱟᱹ ᱢᱟ ᱦᱩᱭᱩᱜ ᱜᱮᱭᱟ, ᱦᱩᱸ ᱟᱨ ᱚᱱᱟ ᱥᱟ ᱫᱟᱠᱛᱟᱨ ᱚᱲᱟᱜ ᱮᱢ ᱪᱟᱞᱟᱜ ᱚᱰᱮ ᱟᱨᱚ ᱛᱤᱱᱟᱜ ᱪᱮᱫ ᱞᱮᱠᱟᱢ ᱨᱩᱣᱟᱹᱜ ᱟᱨᱚ ᱚᱱᱟ ᱚᱸᱰᱮ ᱠᱟᱹᱣᱰᱤ ᱟᱱᱟᱴ ᱨᱮᱱᱟᱜ ᱠᱟᱨᱮᱱᱟᱜ ᱛᱚ ᱱᱚᱣᱟ ᱠᱚᱨᱮᱱᱟᱜ ᱟᱱᱟᱴ ᱮᱴᱠᱮᱴᱚᱬᱮ ᱦᱩᱭ ᱫᱟᱲᱮᱭᱟ ᱛᱟᱵᱚᱱᱟ ᱥᱮ ᱟᱵᱚᱣᱟᱜ ᱫᱚ ᱮᱢᱱᱤ ᱛᱮᱜᱮ ᱢᱮᱱᱟᱜ ᱛᱟᱵᱚᱱᱟ ᱚᱱᱟ ᱠᱚᱨᱮ ᱫᱚ ᱟᱵᱚ ᱵᱟᱝ ᱵᱚᱱ ᱞᱚᱦᱚᱜ ᱞᱮᱱᱠᱷᱟᱱ ᱜᱮ ᱱᱟᱯᱟᱭ ᱠᱚᱜ-ᱟ ᱟᱨ ᱪᱮᱜ ᱚᱱᱟᱜᱤᱧ ᱞᱟᱹᱭᱟ ᱤᱧ ᱫᱚ᱾
ᱦᱩᱸ ᱟᱫᱚ ᱱᱚᱣᱟ ᱱᱮᱛᱟᱨ ᱫᱚ ᱟᱨ ᱱᱮᱛᱟᱨ ᱨᱟᱵᱟᱝ ᱫᱤᱱ ᱫᱚ, ᱨᱟᱵᱟᱝ ᱫᱤᱱ ᱦᱚᱸ ᱨᱮᱭᱟᱲ ᱟᱥᱮ ᱡᱟᱹᱥᱛᱤ ᱧᱚᱜ ᱦᱮᱸᱥᱮ ᱦᱮᱸ, ᱟᱫᱚ ᱚᱱᱠᱟ ᱨᱩᱣᱟᱹ ᱦᱟᱹᱥᱩ ᱫᱚ ᱛᱟᱦᱮᱱ ᱜᱮᱭᱟ ᱟᱫᱚ ᱚᱱᱟ ᱨᱮᱱᱟᱜᱦᱚ ᱨᱟᱱ ᱦᱚᱸ ᱨᱟᱱ ᱠᱚᱫᱚ ᱢᱮᱱᱟᱜᱼᱟ ᱱᱮᱛᱟᱨ ᱫᱚ ᱦᱚᱥᱯᱤᱴᱟᱞ ᱦᱚᱸ ᱢᱮᱱᱟᱜᱼᱟ ᱦᱮᱸᱥᱮ, ᱟᱫᱚ ᱦᱚᱥᱯᱤᱴᱟᱞ ᱠᱚᱨᱮ ᱦᱟᱢ ᱪᱟᱞᱟᱣ ᱞᱮᱱᱠᱷᱟᱱ ᱦᱮᱸ ᱥᱮ ᱞᱟᱹᱭ ᱞᱮᱠᱷᱟᱱ ᱡᱮ ᱱᱚᱣᱟ ᱱᱚᱣᱟ ᱚᱥᱩᱵᱤᱫᱟ ᱦᱩᱭᱩᱜ ᱠᱟᱱ ᱛᱤᱧᱟᱹ ᱟᱫᱚ ᱚᱸᱰᱮ ᱨᱟᱱ ᱠᱚ ᱮᱢᱟᱢᱟ ᱴᱷᱤᱠ ᱜᱮ ᱧᱮᱞ ᱵᱟᱲᱟ ᱠᱟᱫᱟ ᱦᱮᱸ ᱥᱮ ᱟᱫᱚ ᱾ ᱟᱢ ᱫᱚ ᱰᱟᱠᱛᱟᱨ ᱨᱟᱱ ᱵᱷᱟᱹᱜᱮᱭᱟ ᱦᱮᱸ ᱥᱮ, ᱥᱮ ᱦᱮᱸ ᱮᱢᱱᱤ ᱡᱟᱦᱟᱸ ᱟᱵᱚ ᱥᱟᱠᱟᱢ ᱨᱮᱦᱮᱫ ᱚᱱᱟ ᱠᱚ ᱨᱟᱱ ᱵᱷᱟᱜᱮ ᱟᱢᱮᱢ ᱞᱟᱹᱭᱟ᱾
ᱱᱤᱛᱚᱝ ᱫᱩᱧ ᱞᱟᱹᱭᱟ ᱱᱚᱜᱼᱚᱭ ᱱᱤᱛᱚᱜ ᱡᱟᱦᱟᱸ ᱞᱮᱠᱟ ᱪᱟᱞᱟᱜ ᱠᱟᱱᱟ ᱚᱱᱟ ᱫᱚᱧ ᱞᱟᱹᱭᱟ ᱤᱧ ᱫᱩᱧ ᱤᱧᱟᱹᱜ ᱞᱮᱠᱟ ᱛᱮᱫᱚᱧ ᱞᱟᱹᱭᱟ ᱥᱮ ᱤᱧ ᱞᱮᱠᱟᱛᱤᱧ ᱞᱟᱹᱭᱮᱫᱟ ᱚᱱᱟᱫᱚ ᱱᱮᱛᱟᱨ ᱫᱚᱧ ᱞᱟᱹᱭᱟ ᱦᱟᱸᱜ ᱟᱵᱚᱫᱚ ᱰᱟᱠᱛᱟᱨ ᱴᱷᱮᱱ ᱜᱮ ᱞᱟᱦᱟᱛᱮ ᱪᱟᱞᱟᱜ ᱦᱩᱭ ᱟᱵᱚᱱᱟ ᱱᱮᱛᱟᱨ ᱡᱟᱦᱟᱸ ᱞᱮᱠᱟᱱ ᱨᱩᱜᱽ ᱟᱡᱟᱨ ᱥᱮ, ᱨᱩᱣᱟᱹ ᱦᱟᱹᱥᱩ ᱧᱮᱞᱚᱜ ᱠᱟᱱᱟ ᱦᱮᱸ ᱟᱫᱚ ᱞᱟᱦᱟ ᱠᱷᱚᱱ ᱜᱮ ᱞᱟᱦᱟ ᱠᱷᱚᱱ ᱜᱮ ᱰᱟᱠᱛᱟᱨ ᱴᱷᱮᱱ ᱪᱟᱞᱟᱜ ᱜᱮ ᱵᱷᱟᱜᱤ ᱚᱱᱟ ᱠᱚ ᱨᱟᱱ ᱥᱟᱠᱟᱢ, ᱨᱮᱦᱮᱫ ᱚᱱᱟ ᱠᱚ ᱵᱟᱝ ᱡᱚᱢ ᱠᱟᱛᱮᱜ ᱦᱮᱸ ᱚᱱᱟ ᱱᱮᱛᱟᱨ ᱫᱚ ᱚᱱᱟ ᱦᱚᱯᱚᱱ ᱦᱚᱯᱚᱱ ᱨᱳᱜᱽ ᱥᱮ ᱚᱱᱟ ᱠᱚᱢ ᱨᱩᱣᱟᱹ ᱜᱮ ᱵᱟᱠᱷᱟᱱ ᱱᱮᱛᱟᱨ ᱡᱟᱦᱟᱸ ᱞᱮᱠᱟ ᱧᱮᱞᱚᱜ ᱠᱟᱱᱟ ᱰᱷᱮᱨ ᱪᱟᱞᱟᱜ ᱠᱟᱱ ᱛᱟᱵᱚᱱ ᱰᱷᱮᱨ ᱥᱮᱫ ᱪᱟᱞᱟᱜ ᱠᱟᱱᱟ ᱟᱨ ᱰᱷᱮᱨ ᱪᱟᱞᱟᱣ ᱞᱮᱱᱠᱷᱟᱱ ᱢᱟᱹᱱᱢᱤ ᱛᱚᱠᱷᱚᱱ ᱫᱚ ᱜᱩᱡᱩᱜ ᱵᱟᱧᱪᱟᱜ ᱥᱟᱶ ᱚᱱᱟ ᱜᱩᱡᱩᱜ ᱥᱟᱶᱜᱮ ᱞᱟᱹᱭ ᱜᱟᱱᱚᱟ ᱞᱟᱹᱲᱦᱟᱹᱭ ᱦᱩᱭᱩᱜ ᱛᱟᱭᱟ, ᱦᱮᱸ ᱚᱱᱟ ᱠᱚᱫᱚ ᱱᱮᱛᱟᱨ ᱫᱚ ᱤᱧ ᱫᱩᱧ ᱞᱟᱹᱭᱟ ᱵᱟᱝ ᱡᱚᱢ ᱞᱮᱠᱷᱟ ᱜᱮ ᱱᱟᱯᱟᱭᱚᱜᱼᱟ ᱟᱨᱠᱤ, ᱦᱮᱸ ᱱᱮᱛᱟᱨ ᱫᱚ ᱟᱭᱢᱟ ᱨᱚᱠᱚᱢ ᱰᱟᱠᱛᱟᱨ ᱠᱚ ᱦᱮᱱᱟᱜ ᱠᱚᱣᱟ ᱦᱮᱸ ᱟᱥᱯᱟᱛᱟᱞ ᱠᱚᱨᱮ ᱚᱱᱟ ᱠᱚᱨᱮ ᱜᱮ ᱪᱟᱞᱟᱣ ᱞᱮᱱᱠᱷᱟᱡ ᱫᱚ ᱱᱟᱯᱟᱭᱚᱜᱼᱟ ᱾
ᱴᱷᱤᱠ ᱜᱮᱢ ᱢᱮᱱ ᱟᱠᱟᱫᱟ, ᱟᱨ ᱱᱮᱛᱟᱨ ᱫᱚ ᱦᱮᱸᱥᱮ ᱞᱟᱦᱟᱛᱮ ᱡᱮᱢᱚᱱ ᱦᱟᱱᱮ ᱨᱮᱦᱮᱫ ᱨᱟᱱ ᱠᱚ ᱦᱮᱸᱥᱮ ᱥᱟᱠᱟᱢ ᱨᱮᱦᱮᱫ ᱦᱮᱸᱥᱮ ᱪᱮᱫ ᱫᱟᱨᱮ ᱨᱮᱱᱟᱜ ᱚᱱᱟ ᱪᱷᱟᱞ ᱠᱚ ᱚᱱᱟ ᱠᱚᱛᱮ ᱨᱟᱱ ᱠᱚ ᱵᱮᱱᱟᱣᱮᱫ ᱛᱟᱦᱮᱱᱟ ᱢᱮᱱᱠᱷᱟᱱ ᱱᱮᱛᱟᱨ ᱫᱚ ᱟᱫᱚ ᱚᱠᱚᱭ ᱱᱮᱛᱟᱨ ᱫᱚ ᱵᱟᱠᱚ ᱡᱩᱛ ᱫᱟ ᱩᱱᱟᱹᱜ ᱫᱚ ᱦᱮᱸᱥᱮ ᱟᱫᱚ ᱚᱱᱟ ᱦᱚᱛᱮ ᱛᱮ ᱫᱚ ᱩᱱᱟᱹᱜ ᱫᱚ ᱵᱟᱝᱠᱚ ᱵᱮᱥᱚᱜ ᱠᱟᱱᱟ ᱱᱮᱛᱟᱨ ᱫᱚ ᱟᱫᱚ ᱤᱧᱦᱚᱧ ᱧᱮᱞᱮᱫ ᱠᱚᱣᱟ ᱡᱮ ᱰᱟᱠᱛᱟᱨ ᱴᱷᱮᱱ ᱥᱮ ᱦᱚᱥᱯᱤᱴᱟᱞ ᱜᱮ ᱦᱮᱸᱥᱮ ᱵᱤᱥᱤ ᱠᱚ ᱪᱟᱜ ᱠᱟᱱᱟ ᱦᱚᱲ ᱫᱚ ᱟᱨ ᱚᱸᱰᱮ ᱠᱚ ᱧᱮᱞᱪᱚᱜ ᱠᱟᱱᱟ ᱟᱨ ᱟᱨ ᱚᱱᱟ ᱧᱮᱞ ᱠᱟᱛᱮᱜ ᱟᱫᱚ ᱨᱟᱱ ᱠᱚ ᱡᱚᱢ ᱫᱟ ᱦᱮᱸᱥᱮ ᱰᱟᱠᱛᱟᱨ ᱴᱷᱮᱱ ᱜᱮ ᱾ ᱦᱮᱸ
ᱚᱱᱠᱟ ᱛᱟᱦᱚᱞᱮ ᱫᱟᱜ ᱡᱟᱹᱯᱩ ᱠᱚᱨᱮ ᱡᱟᱹᱥᱛᱤ ᱟᱞᱚᱯᱮ ᱞᱚᱦᱚᱫᱚᱜ ᱛᱟᱵᱚᱱᱟ ᱦᱮᱸ,
ᱦᱩᱸ ᱦᱩᱸ
ᱪᱤᱠᱟ ᱢᱚᱱᱮᱭᱟᱢ ᱡᱮ ᱡᱮ ᱞᱚᱦᱚᱫᱚᱜ ᱟᱹᱧ ᱥᱮ ᱪᱮᱫ ᱨᱟᱹᱥᱠᱟᱹ ᱵᱩᱡᱷᱟᱹᱜᱼᱟ ᱦᱮᱸ ᱵᱩᱡᱷᱟᱹᱜᱼᱟ ᱢᱮᱱᱠᱷᱟᱱ ᱫᱟᱜᱼᱟᱭ ᱫᱟᱜ ᱨᱮ ᱞᱚᱦᱚᱫ ᱫᱚ ᱟᱹᱰᱤ ᱡᱩᱠᱛᱤᱧ ᱦᱚᱸ ᱵᱷᱟᱜᱤᱧ ᱵᱩᱡᱷᱟᱹᱣᱟ ᱞᱟᱦᱟᱛᱮ ᱱᱮᱛᱟᱨ ᱫᱚ ᱵᱷᱟᱜᱤᱧ ᱵᱩᱡᱽ ᱮᱫ ᱛᱟᱦᱮᱸᱱᱟ, ᱱᱮᱛᱟᱨ ᱫᱚ ᱱᱟᱜ ᱱᱚᱜᱼᱚᱭ ᱦᱩᱭ ᱤᱫᱤᱼᱼ ᱡᱩᱫᱤ ᱱᱚᱠᱟ ᱨᱩᱣᱟᱹ ᱦᱟᱹᱥᱩ ᱦᱩᱭ ᱞᱮᱱ ᱠᱷᱟᱡ ᱚᱱᱟ ᱨᱩᱣᱟᱹ ᱦᱟᱹᱥᱩ ᱜᱮ ᱛᱤᱱᱟᱹᱜ ᱥᱟᱺᱜᱤᱧ ᱪᱟᱞᱟᱜ ᱛᱟᱢᱟ ᱛᱚᱠᱷᱚᱱ ᱫᱚ ᱟᱢ ᱜᱩᱡᱩᱜ ᱵᱟᱧᱪᱟᱜ ᱥᱟᱜ ᱞᱟᱹᱲᱦᱟᱹᱭ ᱦᱩᱭᱩᱜ ᱛᱟᱢᱟ, ᱦᱮᱸ ᱚᱱᱟ ᱠᱷᱟᱹᱛᱤᱨ ᱛᱮ ᱱᱮᱛᱟᱨ ᱫᱚ ᱚᱱᱠᱟ ᱞᱮᱠᱟ ᱫᱟᱜ ᱠᱚᱨᱮ ᱞᱚᱦᱚᱫᱚᱜ ᱫᱚ ᱵᱟᱝ ᱦᱩᱭᱩᱜ ᱠᱟᱱᱟ ᱵᱟᱠᱟᱱ ᱦᱩᱰᱤᱧ ᱵᱤᱫᱟᱞ ᱫᱚ ᱫᱚᱢᱮ ᱫᱟᱜ ᱨᱮ ᱠᱷᱮᱞ ᱦᱮᱸ ᱚᱱᱠᱟ ᱱᱟᱹᱭ ᱛᱩᱯᱩᱱ ᱞᱮ ᱪᱟᱞᱟᱜᱼᱟ ᱫᱚᱢᱮ ᱾ ᱫᱚᱢᱮ ᱞᱮ ᱫᱚᱱ ᱵᱟᱲᱟᱭᱟ ᱫᱟᱜ ᱨᱮ ᱾ ᱟᱹᱛᱩᱜ ᱫᱟᱜ ᱨᱮ ᱟᱨ ᱦᱚᱸ ᱟᱹᱛᱩᱜ ᱟᱞᱮ ᱾ ᱦᱮᱸ ᱦᱟᱸᱰᱮ ᱠᱷᱚᱱᱟᱜ ᱦᱟᱸᱰᱮ ᱦᱟᱹᱨᱤᱡ ᱚᱱᱠᱟ ᱟᱹᱛᱩ ᱟᱞᱮ ᱟᱨᱚ ᱞᱮ ᱦᱤᱡᱩᱜᱼᱟ ᱾ ᱟᱨᱚ ᱞᱮ ᱟᱹᱛᱩᱜᱼᱟ ᱾ ᱟᱨ ᱱᱮᱛᱟᱨ ᱫᱚ ᱚᱱᱟ ᱠᱚ ᱵᱩᱡᱷᱟᱹᱣᱮᱱ ᱠᱷᱟᱹᱛᱤᱨ ᱛᱮ ᱟᱫᱚ ᱩᱱᱠᱩ ᱫᱚ ᱵᱟᱝ ᱠᱚᱨᱟᱣ ᱦᱩᱭᱩᱜ ᱠᱟᱱᱟ ᱚᱠᱟ ᱞᱮᱠᱟ ᱫᱚ ᱾
ᱦᱚᱭ
ᱟᱢ ᱫᱚ ᱛᱟᱦᱚᱞᱮ ᱫᱟᱜ ᱨᱮ ᱚᱱᱠᱟ ᱞᱚᱦᱚᱫ ᱫᱚ ᱵᱷᱟᱜᱮᱢ ᱵᱩᱡᱷᱟᱹᱣᱟ ᱥᱮ ᱵᱟᱝ ᱟᱯᱮ᱾
ᱵᱟᱝ ᱫᱟᱜ ᱨᱮᱫᱚ ᱞᱚᱦᱚᱫ ᱫᱚ ᱫᱟᱜ ᱨᱮ ᱞᱚᱦᱚᱫ ᱢᱮᱱᱛᱮ ᱦᱚᱭᱛᱚ ᱡᱩᱫᱤ ᱥᱟᱵ ᱠᱟᱜ ᱢᱮ ᱱᱤᱛᱚᱜ ᱵᱟᱡᱟᱨ ᱮᱢ ᱩᱰᱩᱠᱱᱟ ᱦᱮᱸ ᱥᱮ ᱟᱫᱚ ᱟᱢ ᱫᱚ ᱵᱟᱢ ᱦᱚᱭᱛᱚ ᱴᱷᱤᱠ ᱜᱮᱭᱟ ᱱᱤᱛᱚᱜ ᱫᱚ ᱨᱤᱢᱤᱞ ᱵᱟᱭ ᱨᱤᱢᱤᱞ ᱠᱟᱫᱟ ᱟᱨ ᱫᱟᱜ ᱞᱮᱠᱟ ᱦᱚᱸ ᱵᱟᱝ ᱧᱮᱞᱚᱜ ᱠᱟᱱᱟ ᱾ ᱦᱮᱸ ᱥᱮ ᱟᱫᱚ ᱡᱩᱫᱤ ᱵᱟᱡᱟᱨ ᱥᱮᱜ ᱮᱢ ᱪᱟᱞᱟᱣᱱᱟ ᱟᱫᱚ ᱵᱟᱡᱟᱨ ᱠᱷᱚᱱ ᱵᱟᱡᱟᱨ ᱥᱮᱜ ᱨᱮ ᱡᱩᱫᱤ ᱡᱩᱫᱤᱭ ᱫᱟᱜ ᱠᱮᱫᱟᱭ ᱴᱟᱴᱠᱟ ᱜᱮ ᱦᱮᱸᱥᱮ ᱟᱫᱚ ᱴᱟᱴᱠᱟ ᱛᱚ ᱵᱟᱢ ᱦᱮᱜ ᱨᱩᱣᱟᱹᱲ ᱦᱮᱡ ᱫᱟᱲᱮ ᱚᱲᱟᱜ ᱛᱮᱫᱚ ᱦᱮᱸᱥᱮ ᱟᱫᱚ ᱩᱱ ᱚᱠᱛᱚ ᱨᱮᱜᱮ ᱡᱩᱫᱤ ᱞᱚᱦᱚᱫ ᱠᱷᱟᱱ ᱞᱚᱦᱚᱫ ᱦᱩᱭᱩᱜᱼᱟ ᱵᱟᱠᱷᱟᱱ ᱮᱢᱱᱤ ᱮᱢᱱᱤ ᱫᱚ ᱡᱮ ᱫᱟᱜ ᱨᱤᱧ ᱞᱚᱦᱚᱫᱚᱜᱼᱟ ᱦᱮᱸ ᱥᱮ ᱡᱮ ᱢᱟᱱᱮ ᱨᱟᱹᱥᱠᱟᱹ ᱜᱮ ᱟᱹᱭᱠᱟᱹᱜᱼᱟ ᱦᱮᱸ ᱥᱮ ᱚᱝᱠᱟ ᱫᱚ ᱤᱧ ᱫᱚ ᱵᱟᱹᱧ ᱞᱚᱦᱚᱫᱚᱜᱼᱟ ᱪᱮᱫᱟᱜ ᱥᱮ ᱫᱟᱜ ᱨᱮ ᱞᱚᱦᱚᱫ ᱞᱮᱠᱷᱟᱱᱤᱧ ᱵᱟᱰᱟᱭᱤᱧ ᱡᱮ ᱢᱟᱸᱫᱟ ᱠᱚ ᱧᱟᱢᱟᱱᱤᱜᱼᱟ ᱠᱷᱳᱜ ᱢᱟᱸᱫᱟ ᱦᱮᱸ ᱥᱮ ᱚᱱᱟ ᱦᱚᱛᱮᱜ ᱛᱮ ᱤᱧ ᱫᱚ ᱟᱫᱚ ᱵᱟᱹᱧ ᱞᱚᱦᱚᱫᱟ ᱟᱫᱚ ᱚᱝᱠᱟ ᱫᱟᱜ ᱨᱮ ᱡᱚᱠᱷᱚᱱ ᱵᱟᱡᱟᱨ ᱚᱱᱮᱧ ᱢᱮᱱ ᱠᱮᱜ ᱵᱟᱡᱟᱨ ᱠᱷᱚᱱ ᱡᱚᱠᱷᱚᱱ ᱨᱩᱣᱟᱹᱲ ᱥᱮ ᱪᱟᱞᱟᱜ ᱪᱟᱞᱟᱜ ᱫᱚ ᱵᱟᱝ ᱨᱩᱣᱟᱹᱲ ᱚᱠᱛᱚ ᱨᱮ ᱦᱮᱸ ᱥᱮ ᱡᱩᱫᱤ ᱫᱟᱜ ᱮ ᱧᱟᱢ ᱠᱮᱫᱟᱭ ᱢᱟᱱᱮ ᱛᱚᱠᱷᱚᱱ ᱫᱚ ᱟᱸᱻ ᱫᱟᱜ ᱠᱮᱫᱟᱭ ᱴᱟᱴᱠᱟ ᱜᱮ ᱦᱮᱸᱥᱮ ᱟᱫᱚ ᱩᱱᱫᱚ ᱱᱟᱥᱮᱱᱟᱜ ᱫᱚ ᱞᱚᱦᱚᱫᱚᱜ ᱜᱮᱭᱟ ᱦᱮᱸ ᱥᱮ ᱾ ᱚᱱᱟ ᱜᱮ
ᱦᱮᱸ ᱴᱷᱤᱠ ᱮᱢ ᱞᱟᱹᱭ ᱠᱮᱜᱼᱟ ᱚᱝᱠᱟ ᱵᱟᱡᱟᱨ ᱠᱚᱢ ᱪᱟᱞᱟᱜᱼᱟ ᱦᱚᱭᱛᱚ ᱾
ᱦᱩᱸ
ᱡᱮᱢ ᱢᱮᱱ ᱠᱮᱫᱟ ᱨᱩᱣᱟᱹᱲ ᱚᱠᱛᱚ ᱨᱮ ᱫᱟᱜ ᱮ ᱧᱟᱢ ᱠᱮᱜ ᱢᱮᱭᱟ ᱵᱟᱡᱟᱨ ᱨᱮᱱᱟᱸᱜ ᱮ ᱧᱟᱢ ᱞᱮᱢᱠᱷᱟᱡ ᱡᱟᱦᱟᱸ ᱠᱚᱨᱮᱢ ᱩᱢᱩᱞ ᱠᱚᱣᱟ ᱾
ᱦᱩᱸ ᱦᱩᱸ
ᱦᱩᱸ ᱨᱩᱣᱟᱹᱲ ᱚᱠᱛᱚ ᱛᱚ ᱟᱨ ᱱᱟᱦᱟᱜ ᱚᱝᱠᱟ ᱛᱟᱞᱟ ᱦᱚᱨ ᱠᱚᱨᱮ ᱛᱚ ᱟᱨ ᱩᱢᱩᱞ ᱡᱟᱭᱜᱟ ᱫᱚ ᱵᱟᱝ ᱱᱚᱢᱟ ᱥᱮ ᱚᱱᱟ ᱠᱚᱨᱮ ᱛᱚᱠᱷᱚᱱ ᱫᱚᱢ ᱞᱚᱦᱚᱫᱚᱜ ᱜᱮᱭᱟ ᱾ ᱦᱮᱸ
ᱦᱚᱭ ᱛᱚ ᱾
ᱦᱚᱭ ᱴᱷᱤᱠ ᱜᱮᱢ ᱞᱟᱹᱭ ᱠᱟᱜᱼᱟ ᱾
ᱛᱟᱦᱚᱞᱮ ᱫᱟᱸᱥᱟᱭ ᱵᱚᱸᱜᱟ ᱢᱟ ᱥᱮᱴᱮ ᱫᱟᱸᱥᱟᱭ ᱥᱚᱨᱦᱟᱭ ᱵᱚᱸᱜᱟ ᱢᱟ ᱥᱮᱴᱮᱨᱮᱱ ᱟᱫᱚ ᱪᱮᱜ ᱨᱟᱹᱥᱠᱟᱹ ᱜᱮᱢ ᱟᱹᱭᱠᱟᱹᱣ ᱫᱟ ᱥᱮ ᱵᱟᱝ?
ᱦᱮᱸ ᱟᱹᱰᱤ ᱨᱟᱹᱥᱠᱟᱹᱧ ᱟᱹᱭᱠᱟᱹᱣ ᱫᱟ ᱾ ᱱᱚᱜᱼᱚᱭ ᱫᱟᱥᱟᱭ ᱠᱚᱦᱚᱸ ᱥᱩᱨ ᱦᱮᱡ ᱱᱟ ᱫᱟᱸᱥᱟᱭ ᱮᱱᱮᱡ ᱪᱟᱞᱟᱜ ᱦᱩᱭᱩᱜᱼᱟ ᱦᱮᱸ ᱾ ᱦᱟᱱᱟ ᱱᱚᱣᱟ ᱟᱛᱳ ᱚᱝᱠᱟ ᱫᱟᱸᱥᱟᱭ ᱮᱱᱮᱡ ᱞᱮ ᱪᱟᱞᱟᱜᱼᱟ ᱾ ᱟᱹᱰᱤ ᱨᱟᱹᱥ ᱠᱟᱹ ᱵᱩᱡᱷᱟᱹᱜᱼᱟ ᱜᱟᱛᱮ ᱥᱟᱶ ᱛᱮ᱾ ᱟᱨᱦᱚᱸ ᱟᱞᱮ ᱟᱹᱛᱩ ᱨᱮ ᱦᱚᱸ ᱠᱚ ᱦᱤᱡᱩᱜᱼᱟ ᱚᱝᱠᱚ ᱧᱮᱞ ᱥᱮ ᱱᱤᱡᱮ ᱛᱚ ᱡᱟᱦᱟᱢ ᱮᱱᱮᱜᱼᱟ ᱚᱱᱟ ᱛᱚ ᱵᱟᱢ ᱧᱮᱞ ᱧᱟᱢᱟ ᱥᱮ ᱢᱮᱱᱠᱷᱟᱱ ᱨᱟᱹᱥᱠᱟᱹ ᱵᱩᱡᱷᱟᱹᱜᱼᱟ ᱾ ᱱᱚᱝᱠᱟ ᱟᱨᱚ ᱡᱟᱦᱟᱸᱭ ᱟᱞᱮ ᱟᱹᱛᱩ ᱠᱚᱨᱮᱜ ᱠᱚ ᱦᱤᱡᱩᱜᱼᱟᱭ ᱮᱱᱮᱡ ᱠᱚ ᱩᱱᱠᱩ ᱧᱮᱞ ᱫᱟᱢ ᱚᱱᱟ ᱠᱚᱨᱮ ᱟᱹᱰᱤ ᱡᱩᱠ ᱵᱩᱡᱷᱟᱹᱜᱼᱟ ᱾ ᱦᱮᱸ
ᱦᱚᱭ ᱛᱚ
ᱦᱮ ᱛᱟᱦᱞᱮ ᱟᱯᱮ ᱥᱮᱫ ᱫᱚᱠᱚ ᱪᱟᱞᱟᱜ ᱜᱮᱭᱟ ᱥᱮ ᱵᱟᱝ ᱫᱟᱥᱟᱭ ᱮᱱᱮᱡ ᱫᱚ?
ᱦᱮᱸ ᱟᱞᱮ ᱥᱮᱜ ᱦᱚᱸ ᱠᱚ ᱪᱟᱞᱟᱜᱼᱟ ᱜᱮᱭᱟ ᱟᱞᱮᱥᱮᱜ ᱫᱚ ᱟᱫᱚ ᱟᱞᱮ ᱟᱛᱳ ᱨᱮᱜᱮ ᱠᱚ ᱮᱱᱮᱡᱟ ᱾ ᱟᱨ ᱥᱩᱨ ᱥᱩᱯᱩᱨ ᱟᱹᱛᱳ ᱠᱚᱨᱮᱜ ᱦᱚᱸ ᱪᱟᱞᱟᱜ ᱟᱠᱚ ᱟᱞᱮ ᱟᱹᱛᱳ ᱠᱚᱨᱮᱱ ᱦᱮᱸᱥᱮ ᱟᱨ ᱟᱨ ᱟᱨ ᱥᱩᱨ ᱥᱩᱯᱩᱨ ᱟᱹᱛᱳ ᱨᱮᱱ ᱦᱚᱸᱠᱚ ᱦᱤᱡᱩᱜᱼᱟ ᱟᱞᱮ ᱟᱹᱛᱳ ᱛᱮ ᱦᱮᱸ ᱥᱮ ᱚᱝᱠᱟ ᱜᱮ ᱟᱨ ᱛᱟᱦᱞᱮ ᱟᱯᱮ ᱫᱚ ᱟᱸᱛᱳ ᱨᱮ ᱜᱮ ᱯᱮ ᱮᱱᱮᱡᱟ ᱥᱮ ᱥᱩᱨ ᱥᱩᱯᱩᱨ ᱟᱹᱛᱳ ᱠᱚᱨᱮ ᱦᱚᱸ ᱮᱱᱮᱡ ᱯᱮ ᱪᱟᱞᱟᱜᱼᱟ?
ᱦᱮᱸ ᱟᱞᱮ ᱫᱚ ᱟᱛᱳ ᱟᱨ ᱞᱮ ᱮᱱᱮᱡ ᱜᱮ ᱾ ᱚᱝᱠᱟ ᱥᱩᱨ ᱥᱟᱺᱜᱤᱧ ᱡᱟᱦᱟᱸ ᱥᱮᱜ ᱜᱮ ᱾ ᱱᱮᱛᱟᱨ ᱫᱚ ᱟᱨ ᱦᱚᱸ ᱱᱚᱜᱼᱚᱭ ᱜᱟᱹᱰᱤ ᱛᱮᱦᱚᱸ ᱞᱮ ᱪᱟᱞᱟᱜ ᱜᱮᱭᱟ ᱥᱟᱺᱜᱤᱧ ᱥᱟᱺᱜᱤᱧ ᱮᱱᱮᱡ ᱦᱚᱸ ᱾ ᱟᱹᱰᱤ ᱨᱟᱹᱥᱠᱟᱹ ᱵᱩᱡᱷᱟᱹᱜᱼᱟ, ᱥᱟᱺᱜᱤᱧ ᱥᱮᱜ ᱮᱢ ᱪᱟᱞᱟᱜᱼᱟ ᱜᱟᱹᱰᱤᱛᱮ᱾
ᱦᱳᱭᱛᱚ᱾
ᱟᱨᱚ ᱟᱭᱢᱟ ᱦᱚᱲ ᱚᱝᱠᱟ ᱩᱱᱠᱩ ᱦᱚᱸ ᱢᱮᱱᱟᱜ ᱠᱟᱜ ᱠᱚᱭᱟ ᱦᱟᱱᱛᱮ ᱱᱟᱛᱮ ᱜᱟᱹᱰᱤ ᱛᱮᱠᱚ ᱪᱟᱞᱟᱜ ᱜᱮᱭᱟ᱾ ᱦᱮᱸ᱾
ᱦᱮᱸ᱾ ᱟᱨ ᱛᱟᱦᱚᱞᱮ ᱮᱱᱮᱜ ᱠᱚᱫᱚᱢ ᱠᱩᱥᱤᱭᱟᱜ ᱜᱮᱭᱟ ᱵᱟᱝ ᱟᱨ ᱛᱟᱦᱞᱮ ᱥᱚᱨᱦᱟᱭ ᱨᱮᱫᱚ ᱛᱟᱦᱚᱞᱮ? ᱦᱮᱸ ᱮ ᱪᱮᱫ ᱞᱮᱠᱟ ᱯᱮ ᱮᱱᱮᱡ ᱥᱮᱨᱮᱧᱟ?
ᱥᱚᱦᱨᱟᱭ ᱨᱮᱫᱚ ᱡᱟᱦᱟᱸ ᱞᱮᱠᱟ ᱦᱚᱜᱼᱚᱭ ᱟᱵᱚᱣᱟᱜ ᱥᱟᱶᱛᱟ ᱨᱮ ᱢᱮᱱᱟᱜᱼᱟ᱾ ᱦᱩᱸ ᱚᱱᱠᱟ ᱞᱮᱠᱟ ᱜᱮᱼᱼ ᱥᱮᱨᱮᱧ ᱦᱩᱭᱩᱜᱼᱟ, ᱚᱝᱠᱟ ᱞᱮᱠᱟ ᱥᱮᱨᱮᱧ ᱫᱚ ᱱᱟᱦᱟᱜ ᱵᱟᱹᱧ ᱵᱟᱲᱟᱭ ᱜᱮᱭᱟ᱾ ᱦᱮᱸ ᱛᱚᱵᱮ ᱚᱱᱟ ᱛᱩᱢᱫᱟᱹᱜ ᱟᱨ ᱴᱟᱢᱟᱠ ᱨᱩ ᱫᱚ ᱟᱹᱰᱤ ᱜᱤᱧᱼᱼ ᱠᱩᱥᱤᱭᱟᱜᱼᱟ ᱦᱮᱸ᱾ ᱛᱩᱢᱫᱟᱜ ᱮᱢ ᱜᱚᱜᱟᱢ ᱴᱟᱢᱟᱠ ᱦᱚᱸᱢ ᱜᱚᱜᱟ ᱨᱩᱭᱟᱢ᱾ ᱦᱩᱸ ᱟᱹᱰᱤ ᱨᱟᱹᱥᱠᱟᱹᱧ ᱵᱩᱡᱷᱟᱹᱣᱟ ᱟᱨ ᱱᱮᱛᱟᱨ ᱢᱟ ᱡᱟᱦᱟᱸᱜ ᱧᱮᱞᱚᱜ ᱠᱟᱱᱟᱼᱼ ᱟᱵᱚ ᱥᱟᱱᱛᱟ ᱨᱮ ᱱᱚ ᱱᱚᱠᱟ ᱞᱮᱠᱟ ᱛᱩᱢᱫᱟᱹᱜ ᱴᱟᱢᱟᱠ ᱨᱩ ᱠᱚᱦᱚᱸ ᱵᱟᱝᱠᱚᱼᱼ ᱪᱮᱫᱫᱟ ᱥᱮ ᱵᱟᱝᱠᱚ ᱠᱩᱥᱤᱭᱟᱜ ᱠᱟᱱᱟ ᱦᱮᱸ᱾ ᱱᱮᱛᱟᱨ ᱫᱚ ᱱᱟᱜᱼᱦᱚᱭ ᱼᱼ ᱡᱟᱹᱥᱛᱤ ᱠᱟᱭ ᱛᱮᱫᱚ ᱵᱚᱠᱥ ᱢᱟᱭᱤᱠ ᱦᱚᱜᱼᱚ‌‌ ᱱᱟ ᱠᱚ ᱪᱟᱹᱞᱩ ᱟᱠᱚ ᱠᱷᱟᱱ ᱩᱱᱠᱩ ᱫᱚ ᱦᱟᱜ ᱮᱱᱮᱡ ᱟᱠᱚ᱾ ᱥᱮ ᱠᱩᱥᱤᱭᱟᱜᱼᱟ ᱠᱚ ᱦᱮᱸ ᱢᱮᱱ ᱤᱧ ᱫᱚ ᱛᱩᱢᱫᱟᱹᱜ ᱴᱟᱢᱟᱠ ᱠᱚᱫᱚ ᱟᱹᱰᱤᱜᱤᱧ ᱠᱩᱼᱼ ᱠᱩᱥᱤᱭᱟᱜᱼᱟ, ᱡᱟᱦᱟᱸ ᱠᱚᱨᱮ ᱚᱱᱠᱟ ᱮᱱᱮᱡ ᱥᱮᱨᱮᱧᱼᱼ ᱟᱞᱮ ᱟᱹᱛᱩ ᱠᱚ ᱨᱮᱱ ᱠᱚ ᱪᱟᱞᱟᱜᱼᱟ᱾ ᱚᱱᱟ ᱠᱚᱨᱮ ᱦᱚᱸ ᱪᱟᱞᱟᱣ ᱠᱟᱛᱮ ᱤᱧᱦᱚᱸ ᱛᱩᱢᱫᱟᱹᱜ ᱴᱟᱢᱟᱠ ᱫᱚᱧ ᱨᱩᱭ ᱜᱮᱭᱟ᱾ ᱟᱪᱪᱷᱟ ᱛᱟᱦᱞᱮ ᱟᱢᱫᱚ ᱚᱱᱠᱟᱼᱼ ᱥᱚᱦᱨᱟᱭ ᱠᱚᱨᱮ ᱫᱚ ᱮᱱᱮᱡ ᱵᱟᱲᱟᱭ ᱜᱮᱭᱟᱢ ᱥᱮ ᱵᱟᱝ?
ᱦᱮᱸ ᱥᱚᱦᱨᱟᱭ ᱠᱚᱨᱮ ᱟᱫᱚᱼᱼ ᱤᱧ ᱫᱚ ᱛᱚᱠᱷᱚᱱ ᱫᱚ ᱚᱲᱟᱜ ᱨᱮ ᱡᱚᱠᱷᱚᱱᱤᱧ ᱛᱟᱦᱮᱸ ᱠᱚᱜᱼᱟ, ᱦᱮᱸ ᱥᱮ ᱱᱤᱛᱚᱜ ᱢᱟ ᱚᱲᱟᱜ ᱨᱮᱢᱟ ᱵᱟᱹᱱᱩᱧ ᱵᱟᱭᱨᱮ ᱥᱮᱫ ᱤᱧ ᱛᱟᱦᱮᱱᱟ ᱦᱮᱸ ᱥᱮ ᱟᱫᱚᱼᱼ ᱥᱚᱦᱨᱟᱭ ᱨᱮᱫᱚ ᱪᱟᱞᱟᱣ ᱫᱚᱧ ᱪᱟᱞᱟᱜ ᱜᱮᱭᱟ ᱢᱤᱫ ᱫᱤᱱ ᱵᱟᱨᱥᱤᱧ ᱦᱮᱸᱥᱮ ᱡᱟᱹᱥᱼᱼ ᱛᱤ ᱫᱚ ᱵᱟᱝ ᱟᱨ ᱞᱟᱦᱟᱛᱮ ᱡᱚᱠᱷᱚᱱ ᱚᱲᱟᱜ ᱨᱮᱜᱤᱧ ᱛᱟᱦᱮᱸ ᱠᱟᱱ‌ ᱛᱟᱦᱮᱱᱟ, ᱟᱹᱛᱳ ᱨᱮᱜᱮ ᱦᱮᱸᱥᱮ ᱟᱫᱚ ᱼᱼ ᱛᱚᱠᱷᱚᱱ ᱫᱚ ᱮᱱᱮᱡ ᱵᱟᱲᱟ ᱦᱩᱭᱩᱜ ᱠᱟᱱ ᱛᱟᱦᱮᱸᱜᱼᱟ, ᱥᱮᱨᱮᱧ ᱵᱟᱲᱟ ᱦᱮᱥᱮ ᱥᱮᱨᱮᱧ ᱵᱟᱲᱟ ᱮᱱᱮᱡ ᱵᱟᱲᱟ ᱨᱟᱹᱥᱠᱟᱹ ᱜᱮ ᱦᱮᱸ ᱥᱮ ᱡᱷᱚᱛᱚ ᱦᱚᱲᱼᱼ ᱡᱚᱛᱚ ᱦᱚᱲ ᱢᱤᱫ ᱥᱟᱶᱛᱮᱢ ᱮᱱᱮᱡ ᱥᱮᱨᱮᱧᱟ ᱟᱹᱰᱤ ᱢᱚᱸᱡᱽ ᱟᱫᱚᱼᱼ ᱱᱮᱛᱟᱨ ᱫᱚ ᱟᱫᱚ ᱪᱟᱞᱟᱜ ᱟᱫᱚ ᱚᱞᱚᱜ ᱯᱟᱲᱦᱟᱣ ᱦᱩᱭᱩᱜ ᱠᱟᱱᱟ ᱛᱚ ᱟᱫᱚᱼᱼ ᱚᱱᱟ ᱦᱚᱛᱮᱡ ᱛᱮ ᱟᱫᱚ ᱩᱱᱟᱹᱜ ᱫᱚ ᱵᱟᱹᱧ ᱪᱟᱞᱟᱜ ᱜᱮᱭᱟ ᱚᱲᱟᱜ ᱫᱚ ᱟᱨᱼᱼ ᱚᱱᱟ ᱦᱚᱛᱮᱡ ᱛᱮ ᱢᱟᱱᱮ ᱢᱤᱫ ᱫᱤᱱ ᱵᱟᱨᱥᱤᱧ ᱤᱧ ᱪᱟᱞᱟᱣᱮᱱ ᱜᱮ᱾ ᱟᱨᱚᱧ ᱦᱮᱡ ᱮᱱᱜᱮ ᱚᱱᱠᱟ, ᱚᱱᱟ ᱛᱚ ᱟᱫᱚ ᱩᱱᱟᱹᱜ ᱫᱚ ᱵᱟᱹᱧ ᱮᱱᱮᱡ ᱥᱮᱨᱮᱧ ᱮᱫᱟ᱾
ᱟᱪᱪᱷᱟ ᱟᱪᱪᱷᱟ᱾ ᱦᱩᱸ
ᱦᱮᱸ᱾
ᱟᱨ ᱛᱟᱦᱚᱞᱮ ᱟᱯᱮ ᱫᱚ ᱛᱤᱥ ᱯᱮ ᱥᱚᱦᱨᱟᱭᱚᱜ ᱜᱮᱭᱟ?
ᱟᱞᱮ ᱫᱚ ᱥᱚᱨᱦᱟᱭ ᱢᱮᱱᱛᱮ ᱫᱚ ᱥᱚᱨᱦᱟᱭ ᱵᱚᱸᱜᱟ ᱜᱮ, ᱥᱚᱨᱦᱟᱭ ᱵᱚᱸᱜᱟ ᱜᱮᱞᱮ ᱥᱚᱨᱦᱟᱭᱚᱜ ᱟᱨᱼᱼ ᱮᱸ ᱟᱞᱮ ᱫᱚ ᱡᱚᱠᱷᱚᱱ ᱚᱱᱮ ᱠᱟᱹᱞᱤ ᱯᱩᱡᱟᱹ ᱡᱟᱦᱟᱸ ᱫᱚᱠᱟᱱ ᱫᱚ ᱥᱮ ᱠᱟᱹᱞᱤ ᱠᱚ ᱵᱚᱸᱜᱟᱭᱮ ᱫᱚ᱾ ᱚᱱᱟ ᱚᱠᱛᱚ ᱨᱮᱜᱮ ᱥᱚᱨᱦᱟᱭ ᱫᱚ ᱟᱞᱮ ᱫᱚ ᱥᱚᱨᱦᱟᱭ ᱫᱚ ᱚᱱᱟ ᱚᱠᱛᱚ ᱨᱮᱜᱮ ᱦᱩᱭ ᱠᱚᱜ ᱛᱟᱞᱮᱭᱟ ᱟᱫᱚ ᱠᱷᱩᱱᱴᱟᱹᱣ ᱦᱚᱸ᱾ ᱩᱱ ᱚᱠᱛᱚ ᱨᱮᱜᱮ ᱟᱨ ᱥᱚᱨᱦᱟᱭ ᱥᱟᱶ ᱛᱮᱜᱮ ᱠᱷᱩᱱᱴᱟᱹᱣ ᱫᱚ ᱦᱩᱭᱩᱜᱼᱟ ᱦᱮᱥᱮ ᱟᱨ ᱥᱚᱦᱨᱟᱭ ᱫᱚᱼᱼ ᱥᱮᱛᱟᱜ ᱥᱮᱛᱟᱜ ᱵᱮᱲᱟᱢ ᱵᱚᱸᱜᱟ ᱵᱩᱨᱩᱭᱟ ᱚᱲᱟᱜ ᱨᱮ ᱡᱟᱦᱟᱸ ᱫᱚᱼᱼ ᱰᱟᱹᱝᱨᱤ ᱜᱚᱲᱟ ᱨᱮ ᱦᱮᱸᱥᱮ ᱦᱮᱸ ᱵᱚᱸᱜᱟ ᱵᱩᱨᱩ ᱥᱟᱹᱛ ᱠᱟᱛᱮᱫ ᱟᱨᱼᱼ ᱚᱱᱟ ᱟᱫᱚ ᱚᱱᱟ ᱛᱟᱨᱟᱥᱤᱧ ᱵᱮᱲᱟ ᱜᱮ ᱟᱫᱚ ᱰᱟᱹᱝᱨᱤ ᱠᱚ ᱚᱱᱠᱟ ᱠᱚᱼᱼ ᱛᱚᱞ ᱠᱚᱣᱟ ᱜᱚᱰᱟ ᱨᱮ ᱦᱮᱸᱥᱮ, ᱟᱫᱚ ᱩᱱᱜᱮ ᱰᱟᱝᱨᱤᱼᱼ ᱠᱷᱩᱱᱴᱟᱹᱣ ᱜᱮ ᱦᱩᱭᱩᱜᱼᱟ, ᱚᱱᱠᱟ ᱟᱫᱚ ᱟᱞᱮ ᱥᱮᱫ ᱫᱚ ᱱᱮᱰᱟ ᱜᱚᱴᱟ ᱠᱟᱛᱮᱜ ᱫᱚ ᱫᱤᱱ ᱫᱚ ᱵᱟᱠᱚᱼᱼ ᱪᱷᱤᱠᱟ ᱟᱨᱠᱤ ᱟᱨ ᱟᱯᱮ ᱥᱮᱫ ᱫᱚ?
ᱟᱞᱮᱥᱮᱫ ᱫᱚ ᱚᱝᱠᱟ ᱟᱛᱳ ᱦᱚᱲ ᱡᱟᱣᱨᱟ ᱠᱟᱛᱮᱫ ᱫᱤᱱ ᱠᱚ ᱱᱮᱰᱟ ᱜᱚᱴᱟᱭᱟᱞᱮ ᱦᱩᱸ᱾ ᱟᱨ ᱟᱞᱮᱫᱚ ᱱᱚᱦᱟᱜᱼᱚ ᱥᱚᱦᱨᱟᱭ ᱵᱚᱸᱜᱟ ᱫᱚ ᱵᱟᱝ ᱟᱞᱮ ᱫᱚ ᱯᱳᱥ ᱵᱚᱸᱜᱟ ᱞᱮ ᱥᱚᱨᱦᱟᱭᱚᱜ ᱜᱮᱭᱟ ᱦᱩᱸ ᱟᱞᱮᱥ ᱟᱫᱚ ᱱᱟᱦᱟᱜ ᱚᱱᱮ ᱢᱤᱫ ᱫᱷᱟᱣ ᱯᱮ ᱪᱟᱥ ᱦᱩᱭᱩᱜ ᱛᱚ ᱟᱫᱚ ᱚᱱᱟᱜᱮ ᱦᱳᱲᱩ ᱠᱚ ᱨᱟᱠᱟᱵ ᱵᱟᱲᱟ ᱠᱟᱛᱮᱫ ᱥᱚᱨᱚᱦᱟᱭᱚᱜ ᱞᱮ ᱦᱩᱸ ᱚᱱᱟ ᱛᱚᱠᱷᱚᱱ ᱚᱱᱟ ᱛᱚᱠᱷᱚᱱ ᱛᱮᱫᱚ ᱱᱟᱜ ᱫᱚᱢᱮ ᱨᱟᱵᱟᱝᱼᱟ ᱯᱩᱥ ᱵᱚᱸᱜᱟ ᱛᱮᱫᱚ ᱦᱩᱸ, ᱚᱱᱟ ᱨᱟᱵᱟᱝ ᱨᱮ ᱟᱨ ᱥᱚᱦᱨᱟᱭ ᱵᱚᱸᱜᱟ ᱫᱚ ᱱᱤᱭᱟᱹ ᱠᱟᱨᱚᱱ ᱛᱮ ᱵᱟᱞᱮ ᱥᱚᱦᱨᱟᱭᱚᱜᱼᱟ ᱪᱮᱫᱟᱜ ᱥᱮᱼᱼ ᱥᱚᱦᱨᱟᱭ ᱵᱚᱸᱜᱟ ᱫᱚ ᱡᱚᱛᱚ ᱜᱮᱛᱚ ᱠᱚ ᱥᱚᱦᱨᱟᱭᱚᱜᱼᱟ ᱦᱩᱸ᱾ ᱟᱨ ᱛᱟᱦᱚᱞᱮ ᱱᱟᱦᱟᱜ ᱯᱮᱲᱟ ᱯᱟᱹᱲᱦᱟᱹ ᱛᱚ ᱵᱟᱝᱠᱚ ᱦᱮᱡ ᱫᱟᱲᱮᱭᱟᱜᱼᱟ ᱥᱮ, ᱦᱮᱸ ᱠᱩᱲᱤ ᱜᱤᱫᱽᱨᱟᱹ ᱦᱚᱸᱜᱼᱚᱭ ᱞᱟᱹᱭᱟᱵᱚᱱ ᱡᱮ ᱥᱚᱦᱨᱟᱭ ᱨᱮ ᱦᱤᱡᱩᱜ ᱟᱭ ᱦᱩᱸ ᱢᱮᱱᱠᱷᱟᱱ ᱩᱱᱤ ᱦᱚᱸ ᱠᱷᱟᱱ ᱢᱤᱫ ᱫᱷᱟᱣ ᱛᱮ ᱥᱚᱦᱨᱟᱭ ᱞᱮᱱᱠᱷᱟᱱ ᱪᱤᱠᱟᱹ ᱛᱮ ᱦᱤᱡᱩᱜᱼᱟ ᱦᱩᱸ?
ᱦᱩᱸ ᱦᱩᱸ᱾
ᱟᱨ ᱱᱟᱦᱟᱜ ᱦᱩᱭᱩᱜ ᱠᱟᱱ ᱛᱟᱢᱟ ᱥᱚᱨᱚᱦᱟᱭ ᱨᱮᱫᱚ ᱚᱱᱠᱟ ᱞᱟᱹᱭ ᱠᱟ ᱡᱮ ᱠᱩᱲᱤ ᱜᱤᱫᱽᱨᱟᱹ ᱠᱚ ᱦᱤᱡᱩᱜᱼᱟ ᱢᱮᱱᱠᱷᱟᱱ ᱩᱱᱤ ᱡᱩᱫᱤ, ᱚᱸᱰᱮ ᱵᱟᱹᱜᱤ ᱠᱟᱛᱮᱫ ᱦᱤᱡᱩᱜ ᱦᱚᱭ ᱛᱚ ᱩᱱᱠᱩ ᱨᱮᱱ ᱦᱚᱸ ᱚᱸᱰᱮ ᱦᱮᱡ ᱠᱟᱛᱮᱫᱼᱼ ᱩᱱᱠᱩ ᱨᱮᱱ ᱦᱚᱸᱛᱚ ᱚᱸᱰᱮ ᱦᱤᱡᱩᱜᱼᱟᱭ ᱥᱮ᱾ ᱛᱚᱠᱷᱚᱱ ᱫᱚ ᱩᱱᱠᱩᱨᱮᱱ ᱡᱟᱦᱟᱸᱭ ᱠᱟᱱ ᱛᱟᱠᱚᱣᱟᱭ ᱟᱠᱚᱨᱮᱱ
ᱦᱚᱭ ᱛᱚ᱾
ᱚᱱᱟ ᱠᱚ ᱟᱞᱮ ᱫᱚ ᱠᱟᱹᱴᱤᱡ ᱧᱮᱞ ᱠᱟᱛᱮᱜ ᱯᱳᱥ ᱵᱚᱸᱜᱟ ᱞᱮ ᱥᱚᱨᱦᱟᱭᱚᱜ ᱜᱮᱭᱟ᱾
ᱚᱱᱟ ᱠᱟᱛᱷᱟ ᱠᱟᱱ ᱜᱮᱭᱟ ᱦᱮᱸ ᱥᱮ ᱟᱫᱚ ᱦᱟᱸᱰᱮ ᱦᱚᱸ ᱡᱚᱠᱷᱚᱱ ᱥᱚᱨᱦᱟᱭᱚᱜᱼᱟ ᱠᱚ ᱚᱲᱟᱜ ᱨᱮᱦᱚᱸ ᱦᱮᱸ ᱥᱮ ᱡᱟᱦᱟᱸᱭ ᱫᱚ ᱚᱸ ᱤᱭᱟᱹ ᱠᱚᱫᱚ ᱱᱮᱣᱛᱟ ᱡᱟᱦᱟᱸᱭ ᱮᱢ ᱱᱮᱛᱟ ᱠᱚ ᱦᱮᱸ ᱥᱮ ᱠᱩᱲᱤ ᱜᱤᱫᱽᱨᱟᱹ ᱠᱚᱫᱚ ᱦᱮᱸ ᱥᱮ ᱟᱫᱚ ᱟᱸ ᱦᱟᱰᱮ ᱦᱚ ᱛᱚ ᱡᱩᱫᱤ ᱥᱚᱨᱦᱟᱭᱚᱜ ᱠᱚ ᱦᱟᱸᱰᱮ ᱦᱚᱸᱛᱚ ᱟᱫᱚ ᱦᱟᱸᱰᱮ ᱫᱚ ᱵᱟᱹᱦᱩ ᱠᱟᱱ ᱛᱟᱠᱚᱣᱟ ᱦᱮᱸ ᱥᱮᱸ ᱦᱮᱸ ᱟᱫᱚ ᱚᱱᱟ ᱛᱮᱫ ᱛᱮᱜᱮ ᱟᱫᱚ ᱦᱟᱸᱰᱮ ᱦᱚᱸ ᱠᱟᱹᱢᱤ ᱛᱟᱦᱮᱱ ᱛᱟᱠᱚᱣᱟ ᱦᱮᱸᱥᱮ, ᱚᱱᱟ ᱦᱚᱛᱮᱜ ᱛᱮ ᱟᱫᱚ ᱴᱷᱤᱠ ᱜᱮᱯᱮ ᱦᱮᱸ ᱛᱚ ᱚᱱᱟ ᱟᱯᱮᱥᱮᱜ ᱜᱮ ᱦᱳᱭᱛᱚ ᱴᱷᱤᱠᱟ ᱡᱟᱹᱱᱤᱡ ᱠᱷᱟᱱᱟᱹ ᱤᱧᱫᱩᱧ